ᱦᱮᱞᱳ
ᱦᱮᱞᱳ
ᱳ
ᱦᱮᱸ ᱨᱚᱲ ᱟᱸᱡᱚᱢ ᱧᱟᱢ ᱮᱫᱟᱢ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱤᱧᱟᱹᱜ ᱜᱮ ᱟᱸᱡᱚᱢᱚᱜ ᱠᱟᱱᱟ ᱥᱮ ᱵᱟᱝᱼᱟ
ᱦᱮᱸ ᱟᱸᱡᱚᱢᱚᱜ ᱠᱟᱱ ᱜᱮᱭᱟ
ᱚ ᱪᱮᱫ ᱞᱮᱠᱟ ᱢᱮᱱᱟᱜ ᱱᱟᱯᱟᱭ ᱵᱟᱲᱟ ᱜᱮ
ᱦᱮᱸ ᱱᱤᱛ ᱫᱷᱟᱹᱵᱤᱡ ᱫᱚ ᱱᱟᱯᱟᱭ ᱜᱮ ᱟᱢᱜᱮ ᱪᱮᱫᱞᱮᱠᱟ ᱢᱮᱱᱟᱜ ᱢᱮᱭᱟ
ᱤᱧᱦᱚᱸ ᱱᱟᱯᱟᱭ ᱵᱟᱲᱟ ᱜᱮ
ᱚᱻ
ᱡᱮ ᱪᱮᱫᱞᱮᱠᱟ ᱟᱯᱮ ᱚᱱᱟ ᱠᱚᱨᱮ ᱫᱟᱜ ᱡᱟᱹᱯᱩᱫ ᱫᱟᱜ ᱵᱮᱵᱚᱦᱟᱨ ᱵᱟᱲᱟᱭᱮᱫᱟ ᱥᱮ ᱵᱟᱝ
ᱦᱮᱸ ᱦᱚᱜᱼᱚᱭ ᱛᱤᱦᱮᱧ ᱫᱚ ᱥᱟᱨᱟ ᱫᱤᱱ ᱜᱮ ᱫᱟᱜ ᱡᱟᱹᱲᱤ ᱠᱮᱫ ᱜᱮᱭᱟ ᱥᱮᱛᱟᱜ ᱠᱷᱚᱱᱟᱜ ᱢᱟᱱᱮ ᱦᱚᱞᱟ ᱠᱷᱚᱱᱟᱜ ᱜᱮ ᱨᱤᱢᱤᱞ ᱫᱚ ᱨᱟᱠᱟᱵ ᱟᱠᱟᱫ ᱛᱟᱦᱮᱱᱟ ᱛᱮᱦᱤᱧ ᱫᱚ ᱥᱮᱛᱟᱜ ᱠᱷᱚᱱ ᱫᱟᱜ ᱮ ᱡᱟᱹᱲᱤ ᱠᱮᱫᱟ ᱱᱚᱜᱼᱚᱭ ᱱᱤᱛᱚᱜ ᱱᱟᱥᱮᱱᱟᱜᱼᱟ ᱯᱚᱨᱤᱥᱠᱟᱨ ᱨᱤᱢᱤᱞ ᱠᱚ ᱟᱨᱠᱤ
ᱟᱞᱮ ᱱᱚᱱᱛᱮ ᱦᱚᱸ ᱥᱮᱛᱟᱜ ᱵᱷᱳᱨ ᱠᱷᱚᱱ ᱜᱮ ᱦᱟᱸᱜ ᱫᱟᱜ ᱵᱟᱲᱟᱭᱮᱫᱟ ᱱᱤᱛᱳᱜ ᱫᱚ ᱦᱟᱸᱜ ᱨᱤᱢᱤᱞ ᱫᱚ ᱵᱟᱹᱱᱩᱜ ᱟᱠᱟᱫᱟ ᱵᱚᱱᱫᱚ ᱟᱠᱟᱫᱟᱭ
ᱦᱮᱸ ᱛᱮᱦᱤᱧ ᱫᱚ ᱫᱟᱜ ᱠᱮᱫ ᱛᱮ ᱠᱟᱹᱴᱤᱡ ᱵᱷᱟᱜᱮ ᱵᱩᱡᱷᱟᱹᱜ ᱠᱟᱱᱟ ᱨᱟᱵᱟᱝ ᱠᱟᱱᱟ ᱵᱚᱞᱮ ᱵᱟᱠᱷᱟᱱ ᱡᱮ ᱩᱫᱽᱜᱟᱹᱨᱮ ᱫᱚᱦᱚ ᱟᱠᱟᱫ ᱛᱟᱦᱮᱸᱱᱟ ᱩᱱᱟᱹᱜ ᱫᱤᱱ
ᱦᱩᱸ ᱦᱩᱸ ᱦᱚᱞᱟ ᱜᱮᱛᱚ ᱟᱹᱰᱤ ᱡᱳᱨ ᱥᱤᱛᱩᱝ ᱠᱟᱱ ᱛᱟᱦᱮᱱᱟ ᱵᱟ ᱛᱮᱦᱤᱧ ᱫᱟᱜ ᱠᱮᱫ ᱛᱮ ᱦᱟᱸᱜ ᱨᱮᱭᱟᱲ ᱠᱟᱱᱟ ᱛᱤᱦᱤᱧ ᱫᱚ ᱱᱤᱛᱚᱜ ᱦᱟᱸᱜ ᱠᱷᱮᱛ ᱥᱮᱫ ᱵᱟᱹᱫᱽ ᱥᱮᱫ ᱦᱮᱡ ᱟᱠᱟᱱ ᱛᱟᱦᱮᱸᱜ ᱩᱱᱠᱩ ᱨᱚᱴᱮ ᱠᱚᱦᱚᱸ ᱠᱚ ᱨᱟᱜ ᱮᱫᱟ ᱟᱹᱰᱤ ᱡᱳᱨ ᱟᱸᱡᱚᱢᱚᱜ ᱠᱟᱱᱟ ᱠᱟᱱᱟ ᱟᱸᱡᱚᱢ ᱮᱫᱟᱢ ᱥᱮ ᱵᱟᱝᱟ
ᱦᱮᱸ ᱨᱚᱴᱮ ᱨᱟᱜ ᱟᱸᱡᱚᱢ ᱦᱤᱡᱩᱜ ᱠᱟᱱ ᱜᱮᱭᱟ
ᱟᱫᱚ ᱵᱚᱨᱥᱟ ᱫᱤᱱ ᱥᱮᱴᱮᱨ ᱨᱮᱱᱟ ᱨᱚᱴᱮ ᱠᱚᱢᱟᱠᱚ ᱨᱟᱜ ᱜᱮᱭᱟ ᱥᱮ ᱠᱷᱮᱛ ᱵᱟᱹᱫᱽ ᱠᱚᱨᱮᱫᱚ ᱦᱩᱭᱩᱜ ᱟᱭ ᱫᱟᱜ ᱛᱩᱸᱵᱟ ᱠᱚ ᱛᱟᱦᱮᱱ ᱠᱟᱱᱟ
ᱦᱩᱸ ᱦᱩᱸ ᱦᱩᱸ ᱟᱯᱮ ᱚᱱᱟ ᱠᱚᱨᱮ ᱦᱟᱸᱜ ᱪᱮᱫ ᱞᱮᱠᱟ ᱪᱟᱥᱵᱟᱥ ᱠᱚ ᱞᱟᱜᱟ ᱮᱦᱚᱵ ᱮᱱᱟ ᱥᱮ ᱵᱟᱝᱟ
ᱵᱟᱝ ᱟᱨᱤ ᱮᱦᱚᱵᱚᱜᱼᱟ ᱦᱚᱜ ᱚᱭ ᱠᱤᱪᱷᱩᱫᱤᱱ ᱞᱟᱦᱟ ᱜᱮᱞᱮ ᱛᱚᱞᱟ ᱦᱚᱞᱮ ᱜᱤᱲᱤ ᱥᱟᱹᱛ ᱠᱮᱫᱟ ᱚᱱᱠᱟᱭ ᱫᱟᱜ ᱤᱫᱤ ᱞᱮᱠᱷᱟᱱ ᱫᱚ ᱞᱚᱜᱚᱱ ᱜᱮ ᱛᱚᱨᱟᱜᱼᱟ ᱟᱨ ᱨᱚᱦᱚᱭ ᱞᱚᱜᱚᱱ ᱜᱮ ᱟᱨᱟᱢᱚᱜᱼᱟ
ᱦᱩᱸ ᱦᱩᱸ
ᱟᱯᱮ ᱚᱱᱛᱮ ᱫᱚ
ᱟᱞᱮ ᱱᱚᱱᱛᱮ ᱱᱤᱭᱟᱹ ᱠᱚᱨᱮ ᱫᱚᱦᱟᱸᱜ ᱛᱚᱞᱟ ᱫᱚᱦᱟᱸᱜ ᱟᱹᱣᱨᱤ ᱠᱚ ᱜᱤᱰᱤᱭᱟ ᱦᱮᱸ ᱟᱫᱚ ᱟᱞᱮ ᱱᱤᱭᱟᱹ ᱠᱚᱨᱮ ᱛᱚᱞᱟ ᱫᱚᱦᱟᱸᱜ ᱚᱱᱟ ᱫᱟᱜ ᱨᱮᱜᱮ ᱠᱚᱨᱟᱣ ᱟᱥᱮ ᱟᱫᱚ ᱚᱱᱟ ᱠᱟᱨᱚᱱ ᱛᱮ ᱛᱷᱚᱲᱟ ᱵᱤᱞᱚᱢ ᱧᱚᱜ ᱟᱠᱟᱱᱟ ᱟᱯᱮ ᱚᱱᱟ ᱠᱚᱨᱮ ᱫᱚ ᱪᱮᱫ ᱞᱮᱠᱟ ᱵᱟᱯ ᱛᱮᱠᱚ ᱠᱚᱨᱟᱣᱮᱫᱟ ᱛᱚ ᱦᱟᱸᱜ ᱦᱮᱸ ᱟᱨ ᱛᱷᱚᱲᱟ ᱥᱮ ᱪᱮᱫ ᱠᱚ ᱢᱮᱛᱟᱜ ᱞᱮᱮ ᱱᱤᱭᱟᱹ ᱠᱚᱨᱮ ᱢᱟ ᱟᱞᱮ ᱢᱟ ᱦᱮᱸ ᱜᱟᱹᱪᱷᱤ ᱜᱚᱴᱟ ᱞᱮ ᱢᱮᱛᱟᱜ ᱠᱟᱱᱟ ᱟᱫᱚ ᱟᱞᱮ ᱫᱚ ᱦᱟᱸᱜ ᱫᱟᱜ ᱡᱟᱦᱟᱸᱼᱼ ᱦᱮᱸ, ᱜᱚᱴᱟᱢ ᱵᱮᱱᱟᱣᱮᱫᱟ ᱚᱱᱟ ᱛᱚᱞᱟᱢ ᱵᱮᱱᱟᱣ ᱥᱤ ᱤᱭᱟᱹ ᱠᱟᱛᱮᱜ ᱫᱟᱜ ᱠᱚ ᱫᱚᱦᱚ ᱠᱟᱛᱮᱜ ᱦᱟᱸᱜ ᱡᱚᱠᱷᱚᱱ ᱚᱱᱟ ᱦᱟᱥᱟᱼᱼ ᱠᱚ ᱥᱮᱭᱟ ᱧᱚᱜᱚᱜ-ᱟ ᱟᱫᱚ ᱫᱟᱜ ᱫᱚ ᱯᱷᱩᱲ ᱜᱤᱰᱤ ᱠᱟᱛᱮ ᱦᱟᱸᱜ ᱛᱟᱭᱚᱢ ᱛᱮ ᱚᱱᱟ ᱡᱟᱦᱟᱸ ᱦᱩᱲᱩ ᱤᱛᱟᱹ ᱦᱩᱲᱩ ᱡᱟᱦᱟᱸ ᱚᱱᱟ ᱫᱟᱜ ᱨᱮ ᱞᱚᱦᱚᱫ ᱠᱟᱛᱮ ᱡᱟᱦᱟᱸ ᱵᱚᱥᱛᱟ ᱨᱮ ᱵᱟᱨᱯᱮ ᱫᱤᱱ ᱛᱚᱞ ᱫᱚᱦᱚ ᱠᱟᱛᱮᱫ ᱡᱟᱦᱟᱸ ᱠᱚᱞ ᱚᱰᱚᱠᱚᱜ ᱠᱟᱱᱟ ᱚᱱᱟᱜᱮ ᱦᱟᱸᱜ ᱠᱚ ᱮᱨᱟᱜ ᱠᱟᱱᱟ ᱪᱮᱛᱟᱱ ᱨᱮᱫᱚ
ᱚ ᱮᱢᱱᱤ ᱱᱤᱭᱟᱹ ᱨᱚᱦᱚᱲ ᱠᱷᱮᱛ ᱠᱚᱨᱮ ᱫᱚ ᱵᱟᱯᱮ ᱜᱤᱲᱤᱭ ᱜᱮᱭᱟ ᱛᱚᱞᱟ?
ᱵᱟᱝᱟ ᱵᱟᱝᱟ ᱨᱚᱦᱚᱲ ᱠᱷᱮᱛ ᱨᱮᱫᱚ ᱵᱟᱝᱟ ᱱᱚᱝᱠᱟ ᱞᱚᱥᱚᱫ ᱞᱟᱦᱟ ᱫᱟ, ᱦᱟᱞᱠᱟ ᱫᱟᱜ ᱛᱟᱦᱮᱱᱟ ᱤᱱᱠᱟᱹ ᱤᱱᱠᱟᱹᱞᱮ ᱦᱟᱸᱜ
ᱚ
ᱟᱫᱚ ᱦᱟᱸᱜ ᱚᱱᱠᱟ ᱫᱚ ᱱᱤᱭᱟᱹ ᱠᱚᱨᱮ ᱦᱟᱸᱜ ᱟᱞᱮ ᱢᱟ ᱵᱟᱝᱞᱮ ᱠᱚᱨᱟᱣᱮᱫᱟ ᱟᱫᱚ ᱟᱸᱡᱚᱢ ᱫᱚ ᱟᱸᱡᱚᱢ ᱦᱩᱭ ᱠᱟᱱ ᱜᱮᱭᱟ ᱡᱮ ᱨᱚᱦᱚᱲ ᱨᱮᱠᱚ ᱦᱳᱭ ᱛᱚᱞᱟ ᱠᱚ ᱵᱮᱱᱟᱣ ᱜᱮᱭᱟ ᱟᱫᱚ ᱦᱟᱸᱜ ᱪᱮᱫ ᱞᱮᱠᱟ ᱵᱷᱟᱵ ᱛᱮᱠᱚ ᱵᱮᱱᱟᱣ ᱫᱚ ᱠᱟᱹᱴᱤᱡ ᱞᱟᱹᱭᱢᱮ ᱦᱮᱸ ᱤᱧᱢᱟᱛᱚ ᱵᱟᱹᱧ ᱵᱟᱲᱟᱭᱟ
ᱚᱱᱮ ᱫᱚᱢᱮ ᱨᱚᱦᱚᱲ ᱨᱮᱦᱚᱸ ᱵᱟᱝ, ᱨᱚᱦᱚᱲ ᱵᱚᱞᱛᱮ ᱱᱟᱥᱮᱱᱟᱜ ᱫᱚ ᱡᱟᱛᱮ ᱚᱱᱮ ᱨᱚᱥᱟᱞ ᱡᱟᱦᱟᱸ ᱠᱚ ᱢᱮᱱ ᱦᱚᱪᱚᱭᱫᱟ ᱚᱫᱟ ᱚᱫᱟ ᱵᱷᱟᱵᱽ ᱚᱱᱟ ᱮᱱ ᱠᱤ ᱛᱟᱦᱮᱱ ᱢᱟ ᱫᱚᱢᱮ ᱨᱚᱦᱚᱲ ᱨᱮᱦᱚᱸ ᱦᱩᱲᱩ ᱠᱚ ᱨᱚᱦᱚᱲᱚᱜᱼᱟ ᱥᱮ ᱟᱫᱚ ᱡᱟᱱᱟᱢ ᱵᱟᱲᱟ ᱛᱮᱜᱮ ᱚᱱᱟ ᱥᱤᱛᱩᱝ ᱤᱭᱟᱹᱼᱼ ᱛᱮᱜᱮ ᱜᱩᱡᱩᱜᱼᱟ
ᱦᱩᱸ ᱦᱩᱸ ᱦᱩᱸ
ᱚ, ᱚᱱᱟ ᱥᱤ ᱠᱷᱮᱛ ᱠᱚ ᱚᱫᱟ ᱚᱫᱟᱼᱼ ᱛᱟᱦᱮᱱᱟ ᱚᱱᱟ ᱥᱚᱢᱚᱭ ᱨᱮᱜᱮ ᱢᱟᱱᱮ ᱥᱤ ᱵᱟᱲᱟ ᱠᱟᱛᱮᱫ ᱵᱟᱨᱯᱮ ᱫᱷᱟᱣ ᱥᱤ ᱵᱟᱲᱟ ᱠᱟᱛᱮᱫ ᱠᱚᱼᱼ ᱮᱨᱟ, ᱛᱟᱨᱯᱚᱨᱮ ᱟᱵᱟᱨ ᱮᱨ ᱠᱟᱛᱮᱜ ᱦᱩᱲᱩ ᱮᱨ ᱠᱟᱛᱮᱜ ᱟᱵᱟᱨ ᱚᱱᱟ ᱪᱮᱛᱟᱱ ᱨᱮᱠᱚ ᱥᱤᱭᱟ ᱟᱨᱠᱚ ᱟᱬᱜᱚᱢᱟ ᱛᱟᱯᱚᱨᱮ ᱟᱲᱜᱚᱢ, ᱟᱲᱜᱚᱢ ᱢᱟᱱᱮ ᱚᱱᱮ ᱥᱚᱢᱟᱱᱟᱠᱚ ᱟᱨᱠᱤ
ᱦᱩᱸ ᱦᱩᱸ ᱦᱩᱸ ᱵᱟ, ᱥᱚᱢᱟᱱ ᱠᱟᱛᱮᱫ ᱟᱫᱚ ᱡᱟᱦᱟᱸ ᱦᱩᱲᱩ ᱠᱚ ᱛᱟᱦᱮᱱᱟ ᱟᱫᱚ ᱚᱱᱟᱠᱚ ᱦᱟᱸᱜ ᱯᱚᱴᱚᱢ ᱞᱮᱱᱠᱷᱟᱱ ᱡᱚᱠᱷᱚᱱᱼᱼ ᱦᱟᱨᱟᱜᱼᱟ ᱛᱚᱠᱷᱚᱱ ᱫᱚ ᱦᱸᱟᱜ ᱟᱫᱚ ᱚᱱᱟ ᱫᱚ ᱦᱟᱸᱜ ᱛᱩᱫᱽ ᱛᱮᱸᱦᱚ ᱵᱟᱝ ᱢᱩᱥᱠᱤᱞᱚᱜ ᱜᱮᱭᱟ ᱥᱮ? ᱼᱼ ᱴᱩᱝᱜᱟᱹᱪᱚᱜ ᱜᱮᱭᱟ ᱫᱟᱨᱮ ᱠᱚᱥᱮ ᱪᱮᱫ ᱞᱮᱠᱟ ᱚᱱᱟ ᱠᱚᱫᱚ?
ᱦᱮᱸ ᱟᱫᱚ ᱛᱩᱫ ᱛᱮᱫᱚ ᱢᱩᱥᱠᱤᱞ ᱫᱚ ᱢᱩᱥᱠᱤᱞᱚᱜ ᱜᱮᱭᱟ ᱱᱟᱥᱮᱱᱟᱜ ᱛᱚ ᱟᱫᱚᱼᱼ ᱵᱚᱞᱚᱱ ᱠᱟᱱᱟ ᱥᱮ ᱚᱱᱮ ᱦᱩᱲᱩ ᱮᱨ ᱠᱟᱛᱮᱜ ᱟᱨᱦᱚᱸ ᱵᱚ ᱥᱤ ᱫᱚᱲᱦᱟᱣᱟᱜ ᱠᱟᱱᱟ
ᱦᱩᱸ ᱦᱩᱸ ᱦᱩᱸ
ᱟᱫᱚ ᱵᱚᱞᱚᱱ ᱠᱟᱱ ᱜᱮᱭᱟ ᱠᱚᱥᱴᱚ ᱫᱚ ᱢᱮᱱᱟᱜ ᱜᱮᱭᱟ ᱟᱫᱚ ᱠᱚ ᱢᱮᱱᱟ ᱱᱚᱛᱮ ᱫᱚ ᱦᱟᱱᱮᱼᱼ ᱫᱟᱜ ᱫᱚᱢᱮ ᱠᱷᱮᱛ ᱠᱚᱨᱮ ᱟᱹᱛᱩᱜᱼᱟ ᱛᱚᱸᱵᱟ ᱛᱟᱦᱮᱱᱟ ᱥᱮ ᱚᱱᱮ ᱥᱳᱞ ᱠᱷᱮᱛ ᱡᱟᱦᱟᱸ ᱠᱚ ᱢᱮᱱ ᱦᱚᱪᱚᱭ ᱫᱟ ᱟᱨᱠᱤ ᱠᱤ ᱫᱤᱱᱟᱹᱢ ᱫᱤᱱ ᱫᱟᱜ ᱛᱟᱸᱦᱮᱱ ᱜᱮᱭᱟ ᱦᱮᱸ ᱟᱫᱚ ᱵᱟᱵᱟ ᱛᱟᱠᱚ ᱠᱚ ᱢᱮᱱ ᱛᱟᱦᱮᱱᱟ ᱚᱱᱠᱟᱱ ᱠᱷᱮᱛ ᱨᱮᱫᱚ ᱢᱟᱱᱮ ᱱᱮᱛᱟᱨ ᱫᱤᱱ ᱡᱟᱦᱟᱸᱼᱼ ᱦᱮᱸ, ᱚᱱᱟ ᱨᱚᱦᱚᱲ ᱨᱮ ᱚᱱᱟ ᱛᱚᱞᱟ ᱜᱤᱲᱤ ᱦᱩᱭ ᱠᱟᱱᱟ ᱚᱱᱟ ᱠᱷᱟᱱ ᱫᱚᱼᱼ ᱵᱟᱝ ᱜᱚᱡ ᱜᱚᱫᱚᱜᱼᱟ ᱟᱨ ᱫᱟᱜ ᱨᱮ ᱡᱟᱦᱟᱸ ᱚᱱᱟ ᱟᱪᱷᱟᱲᱟ ᱢᱮᱱ ᱦᱚᱪᱚᱭ ᱦᱩᱭᱩᱜ ᱠᱟᱱᱟ ᱡᱟᱦᱟᱸ ᱟᱯᱮᱥᱮᱫᱼᱼ ᱠᱚ ᱜᱤᱲᱜᱤᱭᱟ ᱚᱱᱟ ᱠᱚᱫᱚ ᱠᱚ ᱢᱮᱱᱟ ᱞᱚᱜᱚᱱ ᱥᱮᱭᱟ ᱜᱚᱫ ᱛᱚᱜ ᱜᱮᱭᱟ ᱫᱟᱜ ᱥᱟᱯᱟᱭ ᱫᱚᱢᱮ ᱫᱩᱨᱵᱚᱞ ᱜᱮ ᱦᱩᱭᱩᱜᱼᱟ ᱚᱱᱟ ᱪᱟᱨᱟ ᱠᱚ
ᱦᱩᱸ ᱦᱩᱸ ᱚᱱᱟᱦᱚᱸ ᱠᱟᱱ ᱜᱮᱭᱟ ᱟᱫᱚ ᱚᱱᱟ ᱥᱟᱶᱛᱮᱧ ᱟᱸᱡᱚᱢ ᱠᱟᱫᱟ ᱚᱱᱟ ᱫᱚ ᱦᱟᱸᱜ ᱟᱹᱰᱤ ᱠᱮᱴᱮᱡ ᱜᱮ ᱛᱟᱦᱮᱱᱟ ᱚᱱᱟ ᱠᱚ ᱡᱟᱦᱟᱸ ᱵᱮᱱᱟᱜ ᱠᱟᱱᱟ ᱚᱱᱟᱫᱚ ᱦᱳᱬᱳ ᱫᱚ ᱦᱟᱸᱜ
ᱦᱮᱸ ᱚᱱᱟ ᱫᱚ ᱟᱹᱰᱤ ᱠᱮᱴᱮᱡ ᱦᱩᱭᱩᱜᱼᱟ ᱫᱟᱜ ᱛᱚᱸᱵᱟ ᱛᱟᱦᱮᱱ ᱨᱮᱦᱚᱸ ᱩᱱᱟᱹᱜ ᱴᱟᱴᱠᱟ ᱫᱚᱼᱼ ᱢᱟᱱᱮ ᱵᱟᱝ ᱜᱚᱡ ᱜᱚᱫᱚᱜᱼᱟ ᱵᱟᱝᱠᱷᱟᱱ ᱫᱟᱜ ᱛᱚᱸᱵᱟ ᱛᱟᱦᱮᱱ ᱠᱷᱟᱱᱜᱮ ᱟᱪᱷᱲᱟ ᱪᱟᱲᱟ ᱫᱚ ᱢᱤᱫ ᱫᱤᱱ ᱵᱟᱨ ᱥᱤᱧ ᱛᱮᱜᱮ ᱯᱩᱨᱟᱹ ᱞᱟᱢᱡᱟᱜ ᱜᱚᱫᱚᱼᱟ ᱥᱮ
ᱦᱩᱸ ᱦᱩᱸ ᱟᱫᱚ ᱱᱤᱭᱟᱹ ᱫᱚ ᱯᱮᱨᱮᱡ ᱛᱟᱦᱮᱱ ᱠᱷᱟᱱ ᱛᱚ ᱫᱟᱜ ᱫᱚ ᱟᱞᱚᱢ ᱯᱮᱨᱮᱡ ᱦᱚᱪᱚᱣᱟᱜᱼᱟ ᱯᱩᱨᱟᱹ ᱩᱱᱩᱢ ᱯᱮᱨᱮᱪᱚᱜ ᱫᱚ ᱚᱱᱠᱟ ᱫᱚ ᱵᱟᱝ ᱦᱟᱸᱜᱼᱼ ᱦᱳᱭᱛᱳ ᱫᱟᱜ ᱠᱚ ᱯᱷᱩᱲ ᱤᱫᱤᱭᱟᱜ ᱢᱮ ᱚᱱᱟ ᱫᱟᱜ ᱠᱚ ᱧᱮᱞ ᱤᱫᱤᱭᱟᱜ ᱢᱮ ᱡᱩᱫᱤ ᱯᱮᱨᱮᱡ ᱮᱱᱟ ᱦᱟᱸᱜ ᱜᱚᱴᱟᱜᱮ ᱩᱱᱩᱢᱮᱢᱮᱱᱟ ᱛᱟᱦᱞᱮ ᱫᱚ ᱚᱱᱟ ᱫᱚ ᱜᱚᱡᱚᱜᱼᱟ
ᱦᱮᱸ ᱟᱨ ᱦᱚᱸᱜᱼᱚᱭ ᱡᱮᱢᱚᱱ ᱟᱞᱮ ᱚᱲᱟᱜ ᱥᱩᱨ ᱫᱷᱟᱨᱮ ᱠᱚᱨᱮᱜ ᱠᱷᱮᱛ ᱠᱚ ᱢᱮᱱᱟᱜᱼᱟ ᱥᱟᱱᱟᱢ ᱦᱚᱲᱟᱜ ᱜᱮ ᱢᱤᱫ ᱞᱟᱭᱤᱱ ᱛᱮ ᱠᱷᱮᱛ ᱢᱮᱱᱟᱜᱼᱟ ᱥᱳᱞ ᱠᱷᱮᱛ ᱥᱮ ᱚᱱᱟ ᱫᱚ ᱵᱟᱨᱚ ᱢᱟᱥ ᱫᱟᱜ ᱜᱮ ᱟᱹᱛᱩᱜ ᱜᱮᱭᱟ ᱟᱫᱚ ᱚᱱᱠᱟᱱ ᱠᱷᱮᱛ ᱨᱮᱫᱚ ᱟᱪᱷᱲᱟ ᱪᱷᱟᱲᱟ ᱠᱷᱚᱱᱟᱜ ᱫᱚ ᱦᱚᱸᱜᱼᱚᱭ ᱱᱮᱛᱟᱨ ᱫᱤᱱᱟᱜ ᱡᱟᱦᱟᱸ ᱜᱤᱲᱤ ᱦᱩᱭ ᱠᱟᱱᱟ ᱚᱱᱟᱜᱮ ᱵᱷᱟᱹᱜᱮᱭᱟ
ᱦᱩᱸ ᱦᱩᱸ ᱟᱫᱚ ᱦᱟᱸᱜ ᱚᱱᱟ ᱠᱚᱨᱮ ᱪᱮᱫ ᱞᱮᱠᱟ ᱟᱵᱚᱦᱟᱣᱟ ᱥᱮ ᱚᱱᱟ ᱠᱚᱫᱚ ᱪᱮᱫ ᱞᱮᱠᱟ ᱦᱟᱸᱜ ᱚᱱᱟ ᱵᱷᱟᱵᱛᱮ ᱠᱚᱨᱟᱣ ᱦᱩᱭᱩᱜᱼᱟ ᱴ, ᱚᱱᱟ ᱜᱮᱛᱚ ᱦᱟᱸᱜ ᱦᱮᱸ ᱚᱝᱠᱟ ᱵᱟᱵᱽ ᱛᱮᱜᱮ ᱦᱚᱭᱛᱳ ᱟᱯᱮ ᱯᱮ ᱠᱚᱨᱟᱣᱮᱫᱟ ᱚᱱᱟ ᱠᱚᱨᱮ ᱫᱚ
ᱦᱩᱸ᱾
ᱠᱟᱱ ᱜᱮᱭᱟ ᱱᱟᱦᱟᱜ᱾
ᱟᱯᱮ ᱚᱱᱛᱮ ᱫᱚ ᱛᱟᱦᱮᱞᱮ ᱥᱩᱫᱩ ᱵᱚᱨᱥᱟ ᱨᱮᱜᱮ ᱚᱱᱟ ᱟᱪᱷᱟᱲᱟ ᱪᱷᱟᱲᱟ ᱛᱮᱜᱮ ᱯᱮ ᱨᱚᱦᱚᱭᱟ ᱜᱚᱴᱟ?
ᱦᱮᱸ ᱵᱚᱨᱥᱟ ᱨᱮ ᱦᱟᱸ ᱜᱚᱴᱟ ᱟᱨ ᱮᱢᱱᱤ᱾ ᱥᱤᱛᱩᱝ ᱨᱮᱦᱚᱸ ᱡᱟᱦᱟᱸ ᱫᱷᱚᱨᱚᱢ ᱨᱮ ᱪᱟᱥ ᱠᱚ ᱠᱚᱨᱟᱣᱮᱫᱟ ᱚᱱᱟ ᱨᱮᱦᱚᱸ ᱚᱱᱠᱟ ᱵᱷᱟᱵᱽ ᱛᱮ ᱠᱚ ᱠᱚᱨᱟᱣᱮᱫᱟ᱾
ᱦᱮᱸ ᱫᱷᱚᱨᱚᱱ ᱦᱩᱲᱩ ᱵᱚᱨᱚᱱ ᱟᱪᱷᱲᱟᱭ ᱜᱮᱭᱟᱞᱮ ᱱᱚᱛᱮ ᱦᱚᱸ ᱠᱤᱱᱛᱩ ᱚᱱᱟ ᱱᱮᱛᱟᱨᱟᱜ ᱫᱚ ᱵᱟᱝᱞᱮ ᱟᱪᱲᱟᱭ ᱜᱮᱭᱟ᱾
ᱚ ᱟᱞᱮ ᱫᱚ ᱦᱟᱸᱜ ᱫᱷᱚᱨᱚᱱ ᱨᱮᱦᱚᱸ ᱠᱚ ᱱᱚᱝᱠᱟ ᱵᱷᱟᱵᱽ ᱛᱮᱠᱚ ᱠᱚ ᱠᱚᱨᱟᱣ ᱮᱫᱟ ᱟᱨ ᱱᱚᱜᱼᱚᱭ ᱵᱚᱨᱥᱟ ᱨᱮᱦᱚᱸ ᱤᱱᱠᱟᱹᱜᱮ ᱦᱟᱸᱜ ᱵᱟᱱᱟᱨ ᱥᱚᱢᱚᱭ ᱜᱮ᱾ ᱛᱟᱦᱚᱞᱮ ᱚᱱᱟ ᱠᱚᱨᱮ ᱵᱚᱨᱥᱟᱱ ᱨᱮ ᱫᱷᱚᱨᱚᱱ ᱨᱮᱫᱚ ᱦᱟᱸᱜ ᱪᱮᱫ ᱠᱚ? ᱠᱚ ᱪᱟᱥ ᱦᱩᱭᱩᱜ ᱜᱮᱭᱟ ᱥᱮ ᱮᱴᱟᱜ ᱮᱴᱟᱜ ᱥᱚᱵᱽᱡᱤ ᱠᱚ ᱪᱮᱫ ᱠᱚᱠᱚ ᱪᱟᱥ ᱵᱟᱲᱟᱭ ᱜᱮᱭᱟ ᱟᱯᱮ ᱚᱱᱛᱮ ᱫᱚ?
ᱚᱱᱮ ᱠᱩᱸᱫᱽᱨᱤ ᱯᱩᱚᱴᱚᱞ ᱡᱟᱸᱦᱟ ᱢᱮᱱᱟᱜᱼᱟ ᱚᱱᱟ ᱫᱚ ᱵᱟᱨᱚᱢᱤᱥᱤᱭᱟᱹ ᱥᱚᱵᱽᱡᱤ‌ ᱠᱟᱱᱟ ᱥᱮ᱾
ᱫᱷᱚᱨᱚᱱ ᱨᱮᱦᱚᱸ ᱦᱩᱭᱩᱜ ᱜᱮᱭᱟ ᱟᱨ ᱱᱚᱝᱠᱟ ᱵᱚᱨᱥᱟ ᱫᱤᱱ ᱦᱚᱸ ᱦᱩᱭᱩᱜ ᱜᱮᱭᱟ᱾
ᱚ
ᱦᱮᱞᱳ᱾
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱥᱮ ᱵᱟᱝ ᱚ
ᱦᱮᱸ ᱟᱸᱡᱚᱢᱚᱜ ᱠᱟᱱᱟ᱾
ᱦᱩᱭᱩᱜ ᱜᱮᱭᱟ ᱟᱫᱚ ᱚᱱᱮ ᱨᱳᱜᱽ ᱠᱚᱜᱮ ᱫᱚᱢᱮ ᱞᱟᱜᱟᱜᱼᱟ ᱠᱩᱸᱫᱽᱨᱤ ᱠᱚᱨᱮ ᱚᱱᱮ ᱤᱭᱟᱹ ᱥᱟᱠᱟᱢ ᱠᱚᱠᱚ ᱡᱚᱢ ᱪᱟᱵᱟᱭᱟ ᱵᱚᱨᱥᱟ ᱫᱤᱱ ᱫᱚ ᱵᱟᱝᱠᱷᱟᱱ ᱦᱩᱭᱩᱜ ᱜᱮᱭᱟ ᱪᱟᱥ ᱚᱱᱟ ᱫᱚ ᱫᱷᱚᱨᱚᱱ ᱦᱚᱸ ᱦᱩᱭᱩᱜ ᱜᱮᱭᱟ ᱟᱨ ᱱᱮᱛᱟᱨ ᱫᱤᱱ ᱦᱚᱸ᱾
ᱩᱸ ᱟᱨ ᱮᱴᱟᱜ ᱮᱴᱟᱜ ᱤᱭᱟᱹ ᱠᱚ ᱪᱮᱫ ᱠᱚ ᱢᱮᱛᱟᱜᱼᱟ ᱵᱷᱮᱱᱰᱤ ᱠᱚ ᱥᱮ ᱮᱸ ᱛᱮᱫ
ᱪᱟᱥ ᱦᱩᱭᱩᱜ ᱜᱮᱭᱟ ᱡᱷᱚᱛᱚ ᱜᱮ᱾
ᱟᱨ ᱵᱮᱸᱜᱟᱲ ᱠᱚᱠᱚ ᱪᱟᱥᱚᱜ ᱠᱟᱱᱟ ᱥᱮ ᱵᱟᱝ ᱚᱱᱟ ᱠᱚᱨᱮ ᱫᱚ ᱦᱟᱸᱜ᱾
ᱦᱮᱸ ᱞᱟᱦᱟᱛᱮ ᱨᱚᱦᱟᱭᱟ ᱮᱫ ᱛᱟᱦᱮᱡ ᱟᱨ ᱱᱮᱛᱟᱨ ᱫᱚ ᱵᱟᱝ ᱵᱚᱨᱥᱟ ᱫᱚᱢᱮ ᱛᱤᱡᱩ ᱠᱚ ᱡᱚᱢᱟ ᱵᱮᱸᱜᱟᱲ ᱦᱚᱸ ᱠᱚ ᱛᱤᱡᱩᱭᱟ᱾
ᱦᱩᱸ ᱦᱩᱸ ᱵᱮᱸᱜᱟᱲ ᱢᱟ ᱦᱟᱸᱜ ᱠᱚ ᱛᱤᱡᱩᱭ ᱜᱮᱭᱟ ᱟᱹᱰᱤ ᱡᱟᱹᱥᱛᱤ ᱜᱮ ᱦᱟᱸᱜ ᱵᱟᱝ ᱵᱩᱡᱷᱟᱹᱜᱼᱟ᱾
ᱦᱮᱸ ᱟᱨ ᱵᱚᱨᱥᱟ ᱨᱮᱫᱚ ᱢᱟᱱᱮ ᱡᱷᱚᱛᱚ ᱦᱚᱲ ᱠᱷᱮᱛ ᱠᱟᱹᱢᱤ ᱠᱚᱠᱚ ᱪᱟᱞᱟᱜᱼᱟ ᱵᱟᱠᱚ ᱥᱳᱢᱚᱭᱭ ᱫᱟᱲᱮᱭᱟᱜᱼᱟ ᱵᱟᱲᱜᱮ ᱥᱮᱫ ᱪᱟᱞᱟᱣ ᱨᱮᱱᱟᱜ᱾
ᱦᱩᱸ ᱦᱩᱸ᱾ ᱟᱫᱚ ᱵᱚᱲᱥᱟ ᱨᱮᱢᱟ ᱡᱟᱹᱥᱛᱤ ᱠᱟᱭᱛᱮ ᱮᱴᱟᱜ ᱥᱚᱵᱽᱡᱤ ᱠᱚᱢᱟ ᱞᱟᱜᱟᱣ ᱢᱟ ᱵᱟᱝ ᱡᱩᱛᱩᱜ ᱠᱟᱱᱟ ᱜᱚᱴᱟ ᱜᱮ ᱫᱟᱜ ᱯᱮ ᱯᱮᱨᱮᱡ ᱛᱟᱸᱦᱮᱱᱟ᱾ ᱟᱨ ᱩᱱᱟᱹᱜ ᱪᱟᱥ ᱵᱷᱟᱹᱜᱤ ᱵᱟᱝ ᱡᱛᱩᱜᱼᱟ᱾ ᱪᱟᱥ ᱡᱩᱛᱩᱜ ᱨᱮᱦᱚᱸ ᱡᱟᱦᱟᱸ ᱠᱚ ᱡᱟᱭᱜᱟ ᱜᱚᱴᱟ‌‌ ᱜᱷᱩᱴᱩ ᱧᱚᱜ ᱜᱮᱭᱟ᱾ ᱟᱞᱮ ᱱᱤᱭᱟᱹ ᱠᱚᱨᱮ ᱫᱚᱜ ᱦᱟᱸᱜ ᱡᱚᱛᱚ ᱜᱮᱦᱟᱸᱜ ᱪᱟᱥ ᱫᱚᱠᱚ ᱠᱚᱨᱟᱣ ᱮᱫᱟ᱾ ᱡᱚᱛᱚ ᱞᱮᱠᱟᱱᱟᱜ ᱥᱚᱵᱽᱡᱤ ᱵᱮᱸᱜᱟᱲ ᱵᱷᱤᱱᱰᱤ ᱴᱚᱢᱮᱴᱳ ᱦᱚᱸ᱾ ᱛᱟᱯᱚᱨ ᱦᱩᱭᱩᱜ ᱠᱟᱱᱟ ᱚᱱᱛᱮ ᱪᱮᱫ ᱠᱚ ᱢᱮᱛᱟᱜᱼᱟ ᱠᱚᱨᱚᱞᱟ ᱠᱚ ᱾ ᱛᱟᱯᱚᱨ ᱵᱚᱨᱵᱚᱴᱤ ᱠᱚ᱾ ᱮᱴᱟᱜ ᱢᱟᱱᱮ ᱠᱚᱱᱰᱷᱟ ᱵᱮᱸᱜᱟᱲ ᱢᱟ ᱢᱮᱱᱟᱜ ᱜᱮᱭᱟ ᱠᱚᱱᱰᱷᱟ ᱠᱚ ᱟᱲᱟᱜ ᱥᱟᱠᱟᱢ ᱢᱟ ᱢᱮᱱᱟᱜ ᱾ ᱮᱜᱮ
ᱦᱮᱸ ᱛᱟᱦᱞᱮ ᱫᱟᱜ ᱱᱟᱹᱭ ᱱᱟᱞᱟ ᱠᱚᱨᱮ ᱥᱩᱨ ᱥᱩᱯᱩᱨ ᱨᱮ ᱢᱮᱱᱟᱜᱼᱟ ᱠᱷᱮᱛ ᱥᱩᱨ ᱠᱚᱨᱮ᱾
ᱦᱮᱸ ᱠᱷᱮᱛ ᱠᱚᱨᱮ ᱫᱚ ᱦᱟᱸᱜ ᱚᱱᱮ ᱥᱟᱵᱽᱢᱟᱨᱥᱟᱞ ᱠᱚ ᱢᱮᱱᱟᱜ ᱠᱟᱫᱟ ᱤᱭᱟᱹ ᱠᱚ ᱢᱮᱱᱟᱜᱼᱟ ᱥᱮᱞᱚ ᱠᱚ ᱢᱮᱱᱟᱜᱼᱟ ᱟᱨ ᱟᱞᱮ ᱯᱟᱥᱮ ᱥᱮᱫ ᱫᱚ ᱦᱟᱸᱜ ᱟᱵᱟᱨ ᱱᱚᱛᱮ ᱤᱭᱟᱹ ᱠᱚ ᱢᱮᱱᱟᱜ ᱠᱟᱫᱟ ᱪᱮᱫ ᱠᱚ ᱢᱮᱱᱟᱜ ᱟᱫᱚ ᱦᱟᱸᱜ ᱚᱱᱟ ᱥᱳᱞᱟᱨ ᱠᱚ ᱞᱟᱜᱟᱣ ᱟᱠᱟᱫ ᱠᱚᱣᱟ ᱜᱚᱴᱟ ᱦᱚᱸ ᱢᱟᱴᱷ ᱜᱮ ᱦᱟᱸᱜ ᱥᱳᱞᱟᱨ ᱫᱚ ᱢᱮᱱᱟᱜᱼᱟ᱾
ᱚ
ᱟᱨ ᱮᱢᱱᱤ ᱠᱮᱱᱮᱞ ᱦᱟᱸᱜ ᱰᱤᱵᱤᱥ ᱢᱟ ᱢᱮᱱᱟᱜ ᱜᱮᱭᱟ ᱥᱩᱨ ᱛᱮ ᱛᱟ ᱯᱟᱨᱚᱢ ᱠᱟᱱᱟ᱾ ᱜᱟᱰᱟ ᱦᱚᱸ ᱢᱮᱱᱟᱜ ᱜᱮᱭᱟ ᱫᱷᱟᱨᱮ ᱨᱮ ᱡᱟᱦᱟᱸᱭ ᱛᱚ ᱜᱟᱰᱟ ᱥᱩᱨ ᱢᱮᱱᱟᱜ ᱛᱮᱠᱚ ᱠᱷᱮᱛ ᱠᱚ ᱩᱱᱠᱩ ᱫᱚ ᱪᱟᱥᱚᱜ ᱠᱟᱱ ᱜᱮᱭᱟ ᱠᱚ ᱫᱟᱜ ᱛᱮ ᱜᱟᱰᱟ ᱫᱟᱜ ᱛᱮ
ᱦᱮᱸ
ᱟᱫᱚ ᱟᱯᱮ ᱚᱱᱟ ᱠᱚᱨᱮ ᱦᱟᱸᱜ ᱡᱮ ᱥᱚᱥᱟ ᱠᱚ
ᱪᱮᱫ ᱥᱚᱵᱽᱡᱤ ᱠᱚ ᱪᱟᱥᱮᱜᱼᱟ?
ᱦᱟᱸ
ᱚᱱᱟ ᱵᱚᱨᱥᱟ ᱥᱤᱡᱤᱱᱮ ᱛᱟᱦᱚᱞᱮ ᱪᱮᱫ ᱥᱚᱵᱽᱡᱤ ᱠᱚᱯᱮ ᱪᱟᱥ ᱜᱮᱭᱟ?
ᱵᱚᱨᱥᱟ ᱨᱮᱫᱚ ᱦᱟᱸᱜ ᱵᱷᱮᱱᱰᱤ ᱠᱚ ᱞᱟᱜᱟᱣᱫᱟ ᱦᱟᱸᱜ ᱟᱹᱰᱤ ᱜᱟᱱ ᱦᱚᱲ ᱫᱚ᱾ ᱡᱟᱦᱟᱸᱭ ᱪᱟᱥᱮ ᱢᱚᱱᱮᱭ ᱠᱷᱟᱱ ᱦᱟᱸᱜ ᱵᱟᱠᱷᱟᱱ ᱫᱚ ᱠᱚᱨᱚᱞᱟ ᱠᱚᱨᱚᱞᱟ ᱢᱟ ᱢᱮᱱᱟᱜ ᱜᱮᱭᱟ ᱮᱢᱱᱤ᱾ ᱫᱷᱚᱨᱚᱢ ᱫᱤᱱ ᱦᱚᱸᱠᱚ ᱪᱟᱥ ᱜᱮᱭᱟ ᱟᱵᱟᱨ ᱱᱚᱜᱼᱚᱭ ᱱᱚᱣᱟ ᱤᱭᱟᱹ ᱥᱩᱢᱚᱭ ᱦᱚᱸ ᱵᱚᱨᱥᱟ ᱨᱮᱱᱟᱜ ᱠᱚᱨᱞ ᱦᱚᱸ ᱢᱮᱱᱟᱜ ᱜᱮᱭᱟ ᱟᱫᱚ ᱦᱟᱸᱜ᱾ ᱠᱚᱨᱚᱞ ᱦᱚᱸᱠᱚ ᱪᱟᱥ ᱜᱮᱭᱟ ᱟᱹᱰᱤᱜᱟᱱ ᱦᱚᱲ ᱫᱚ ᱦᱟᱸᱜ ᱟᱨ ᱵᱷᱤᱱᱰᱤ ᱦᱚᱸᱠᱚ ᱪᱟᱥ ᱜᱮᱭᱟ ᱱᱤᱛᱚᱜ ᱫᱚ ᱦᱟᱸᱜ᱾ ᱟᱨ ᱟᱯᱮ ᱚᱱᱟ ᱠᱚᱨᱮ ᱫᱚ ᱚᱱᱟ ᱥᱚᱥᱟ, ᱥᱚᱥᱟ ᱠᱚᱠᱚ ᱪᱟᱥ ᱟᱥᱮ ᱵᱟᱠᱚ ᱪᱟᱥᱟ?
ᱵᱟᱝ ᱥᱚᱥᱟ ᱠᱚᱫᱚ ᱵᱟᱠᱚ ᱪᱟᱥ ᱜᱮᱭᱟ ᱢᱟᱱᱮ ᱟᱞᱮ ᱱᱚᱛᱮ ᱫᱚ ᱵᱟᱹᱞᱤ ᱠᱷᱮᱛ ᱠᱚᱨᱮᱫ ᱵᱟᱹᱞᱤᱧ ᱵᱮᱥᱤ ᱜᱮᱭᱟ᱾ ᱜᱤᱛᱤᱞ ᱞᱮᱠᱟ
ᱪᱟᱥ ᱦᱩᱭᱩᱜ ᱜᱮᱭᱟ ᱛᱚ ᱵᱟᱹᱞᱤ ᱠᱷᱮᱛ ᱨᱮ᱾ ᱵᱟᱹᱞᱤ ᱠᱷᱮᱛ ᱨᱮ ᱥᱚᱥᱟ ᱛᱩᱨᱢᱩᱡᱽ ᱠᱚ ᱦᱩᱭᱩᱜ ᱜᱮᱭᱟ ᱛᱚ ᱵᱷᱟᱜᱮ ᱜᱮ᱾
ᱦᱮᱸ ᱠᱤᱱᱛᱩ ᱨᱚᱦᱚᱭ ᱠᱟᱛᱮᱜ ᱚᱱᱮ ᱧᱮᱞ ᱵᱟᱲᱟ ᱦᱳᱭ ᱠᱟᱱᱟ ᱵᱟᱵᱟ ᱦᱚᱸ ᱨᱚᱦᱚᱭ ᱵᱟᱲᱟ ᱠᱟᱜ ᱜᱮᱭᱟ ᱧᱮᱞ ᱟᱞᱮ ᱫᱚᱢᱮ ᱜᱩᱡᱩᱜᱼᱟ᱾
ᱩᱸ
ᱫᱚᱢᱮ ᱥᱤᱛᱩᱝ ᱨᱮᱦᱚᱭ ᱦᱟᱱᱮ ᱥᱟᱠᱟᱢ ᱠᱚ ᱨᱚᱸᱜᱚ ᱤᱭᱟᱹᱜᱼᱟ ᱚᱛ ᱠᱚᱨᱮᱜ ᱡᱟᱦᱟᱸ ᱛᱟᱦᱮᱱᱟ᱾ ᱟᱨ ᱫᱟᱜ ᱥᱚᱢᱚᱭ ᱦᱚᱸ ᱫᱟᱜ ᱤᱭᱟᱹ ᱛᱮᱦᱚᱸ ᱵᱟᱭ ᱤᱭᱟᱹ ᱫᱟᱲᱮᱭᱟᱜᱼᱟ᱾ ᱜᱩᱡᱩᱜᱼᱟ ᱫᱚᱢᱮ ᱧᱮᱞ ᱵᱟᱲᱟ ᱦᱳᱭ ᱠᱟᱱᱟ᱾
ᱟᱫᱚ ᱚᱱᱟ ᱫᱚ ᱚᱱᱠᱟᱱᱟᱜ ᱠᱟᱱ ᱜᱮᱭᱟ ᱟᱹᱰᱤ ᱥᱟᱸᱜᱮ ᱫᱟᱜ ᱦᱚᱸ ᱵᱟᱝ ᱴᱷᱤᱠᱚᱜᱼᱟ ᱟᱨ ᱚᱱᱮ ᱫᱟᱜ ᱤᱭᱟᱹ ᱛᱮᱦᱚᱸ ᱴᱟᱱ ᱛᱮᱦᱚᱸ ᱜᱚᱡᱚᱜᱼᱟ᱾
ᱦᱮᱸ
ᱚᱱᱠᱟᱱᱟᱜ ᱠᱚ ᱪᱟᱥ ᱜᱮᱭᱟ ᱟᱹᱰᱤ ᱟᱵᱟᱨ ᱚᱱᱮ ᱩᱱ ᱚᱠᱛᱚ ᱫᱚ ᱥᱚᱥᱟ ᱠᱚ ᱪᱟᱥ ᱫᱚ ᱟᱹᱰᱤ ᱦᱟᱸᱜ ᱫᱷᱚᱨᱚᱱ ᱨᱮ ᱡᱟᱦᱟᱸ ᱯᱟᱨᱚᱢᱮᱱᱟᱥᱮ ᱥᱤᱛᱩᱝ ᱚᱠᱛᱚ ᱛᱚ ᱱᱤᱭᱟᱹ ᱠᱚᱨᱮ ᱫᱚ ᱜᱚᱴᱟ ᱜᱮᱠᱚ ᱪᱟᱥ ᱵᱟᱲᱟ ᱞᱮᱫᱟ ᱥᱚᱥᱟ ᱜᱮ ᱦᱟᱸᱜ᱾ ᱟᱫᱚ ᱡᱟᱦᱟᱸᱭ ᱠᱚ ᱦᱟᱛᱟᱣ ᱫᱟ ᱩᱱᱠᱩ ᱜᱟᱹᱰᱤ ᱛᱮᱠᱚ ᱦᱤᱡᱩᱜ ᱠᱟᱱ ᱛᱟᱦᱮᱸᱱᱟ᱾ ᱟᱫᱚ ᱠᱚ ᱤᱫᱤᱭᱮᱫ ᱛᱟᱦᱮᱱᱟ ᱱᱚᱰᱮ ᱠᱷᱚᱱ ᱡᱟᱦᱟᱸ ᱛᱤᱱᱟᱹᱜ ᱪᱟᱹᱥᱤ ᱠᱚ ᱛᱟᱦᱮᱸ ᱠᱟᱱᱟ᱾ ᱩᱱᱠᱩ ᱫᱚ ᱜᱚᱰᱟ ᱨᱮ ᱵᱷᱚᱨᱟᱣ ᱠᱟᱛᱮᱫ ᱵᱚᱥᱛᱟ ᱛᱮᱠᱚ ᱤᱫᱤᱭᱮᱫ ᱠᱚ ᱛᱟᱦᱮᱱᱟ ᱟᱨ ᱚᱸᱰᱮ ᱟᱹᱷᱨᱤᱧᱮᱫ ᱛᱟᱦᱮᱸ ᱱᱟᱠᱚ᱾
ᱚ ᱟᱯᱮ ᱫᱚ ᱚᱱᱠᱟ ᱜᱚᱫ ᱠᱟᱛᱮᱫ ᱵᱟᱡᱟᱨ ᱫᱚ ᱵᱟᱯᱮ ᱤᱫᱤᱭᱟ?
ᱵᱟᱝᱟ ᱥᱟᱸᱜᱮ ᱠᱚ ᱪᱟᱥ ᱠᱷᱟᱱ ᱫᱚ ᱡᱟᱦᱟᱸ ᱠᱚ ᱥᱟᱸᱜᱮ ᱠᱚ ᱪᱟᱥᱟ ᱚᱱᱟ ᱱᱚᱰᱮ ᱜᱟᱹᱰᱤ ᱦᱤᱡᱩᱜᱼᱟ ᱚᱱᱟ ᱟᱛᱳ ᱛᱮᱜᱮ ᱦᱟᱸᱜ᱾ ᱟᱫᱚ ᱚᱸᱰᱮ ᱠᱷᱚᱱ ᱠᱚ ᱤᱫᱤᱭᱟ ᱟᱢ ᱫᱚ ᱠᱷᱟᱹᱞᱤ ᱵᱚᱥᱛᱟ ᱨᱮ ᱵᱷᱚᱨᱟᱣ ᱨᱮ ᱨᱤᱰᱤ ᱠᱟᱜ ᱢᱮ ᱞᱟᱦᱟ ᱫᱤᱱ ᱠᱷᱚᱱ᱾ ᱥᱚᱥᱟ ᱢᱟᱛᱚ ᱦᱟᱸᱜ ᱚᱛ ᱨᱮ ᱛᱟᱦᱮᱱᱟᱥᱮ ᱟᱫᱚ ᱚᱱᱟᱫᱚ ᱵᱟᱝ ᱵᱩᱡᱚᱜᱼᱟ, ᱵᱟᱨᱯᱮ ᱫᱤᱱ ᱢᱤᱫ ᱫᱤᱱ ᱞᱟᱦᱟ ᱠᱷᱚᱱ ᱜᱚᱫᱽ ᱢᱮ᱾ ᱟᱨ ᱵᱚᱥᱛᱟ ᱨᱮ ᱵᱷᱚᱨᱟᱣ ᱠᱟᱜ ᱢᱮ᱾ ᱦᱚᱭᱛᱚ ᱜᱟᱯᱟ ᱠᱚ ᱤᱫᱤᱭ ᱠᱟᱱ ᱛᱟᱦᱞᱮ ᱛᱮᱦᱮᱧ ᱦᱟᱸᱜ ᱟᱭᱩᱵ ᱵᱮᱲᱟ ᱥᱟᱨᱟᱫᱤᱱ ᱜᱮ ᱛᱮᱦᱮᱧ ᱫᱚ ᱥᱟᱨᱟᱫᱤᱱ ᱜᱚᱫ ᱢᱮ ᱦᱟᱸᱜ᱾ ᱫᱤᱱ ᱵᱮᱲᱟ ᱥᱮᱫ᱾ ᱟᱨ ᱜᱟᱯᱟ ᱦᱚᱸ ᱥᱟᱨᱟᱫᱤᱱ ᱟᱨ ᱛᱟᱨᱯᱚᱨᱮ ᱫᱤᱱ ᱤᱫᱤ ᱠᱮᱫ ᱜᱮ
ᱟᱫᱚ ᱚᱱᱟ ᱦᱚᱸ ᱵᱟᱢ ᱜᱚᱫ
ᱦᱩᱸ ᱦᱩᱸ ᱦᱮᱸ ᱚᱱᱠᱟ ᱜᱮᱠᱚ ᱤᱫᱤᱭ ᱜᱮᱭᱟ, ᱡᱟᱦᱟᱸᱭ ᱦᱚᱭᱛᱚ ᱠᱚᱢ ᱧᱚᱜ ᱮ ᱪᱟᱥ ᱠᱟᱫᱟ ᱥᱚᱵᱽᱡᱤ ᱚᱱᱟ ᱠᱚᱫᱚ ᱦᱚᱭᱛᱚ ᱜᱟᱹᱰᱤ ᱵᱟᱝ ᱠᱚ ᱦᱤᱡᱩᱜ ᱠᱟᱱᱟ ᱟᱫᱚ ᱚᱱᱟ ᱠᱚᱫᱚ ᱟᱢ ᱫᱚ ᱵᱟᱡᱟᱨ ᱤᱫᱤ ᱴᱚᱠᱟᱜ ᱢᱮ᱾ ᱚᱱᱠᱟ ᱵᱷᱳᱨ ᱨᱮ ᱜᱚᱫᱽ ᱢᱮ ᱵᱟᱠᱷᱟᱱ ᱦᱟᱸᱜ ᱞᱟᱦᱟ ᱫᱤᱱ ᱦᱤᱞᱳᱜ ᱧᱤᱫᱟᱹ ᱞᱟᱦᱟ ᱫᱤᱱ ᱦᱤᱞᱳᱜ ᱜᱚᱫ ᱠᱟᱜ ᱢᱮ, ᱟᱹᱭᱩᱵ ᱵᱮᱲᱟ ᱥᱮᱫ ᱟᱨ ᱥᱮᱛᱟᱜ ᱵᱮᱲᱟ ᱤᱫᱤ ᱢᱮ᱾ ᱟᱫᱚ ᱚᱱᱠᱟ ᱠᱚ ᱤᱫᱤᱭ ᱜᱮᱭᱟ ᱟᱹᱰᱤ ᱜᱟᱱ ᱦᱚᱲ ᱦᱚᱸ᱾ ᱥᱩᱨ ᱨᱮ ᱡᱟᱦᱟᱸ ᱛᱤᱱᱟᱹᱜ ᱵᱟᱡᱟᱨ ᱠᱚ ᱢᱮᱱᱟᱜ ᱟᱠᱟᱫᱟ ᱚᱸᱰᱮ ᱜᱚᱫ ᱠᱟᱛᱮ ᱤᱫᱤ ᱦᱚᱴᱚ ᱠᱟᱜ ᱢᱮ᱾ ᱥᱮᱛᱟᱜ ᱨᱮ ᱛᱚ ᱟᱯᱮ ᱚᱱᱟ ᱠᱚᱨᱮ ᱫᱚ ᱦᱟᱸᱜ ᱪᱮᱫ ᱠᱚ ᱦᱩᱲᱩ ᱠᱚᱠᱚ ᱪᱟᱥᱚᱜ ᱠᱟᱱᱟ ᱤᱧᱢᱟ ᱦᱩᱲᱩ ᱠᱚᱨᱮᱱᱟᱜ ᱧᱩᱛᱩᱢ ᱦᱚᱸ ᱩᱱᱟᱹᱜ ᱵᱟᱝ ᱢᱚᱡᱽᱛᱮ ᱵᱟᱜᱤ ᱠᱟᱹᱴᱤᱡ ᱵᱟᱹᱧ ᱵᱟᱲᱟᱭᱟ